ᱦᱮᱸ ᱡᱚᱦᱟᱨ ᱜᱮ ᱜᱚᱝᱠᱮ᱾ ᱥᱟᱜᱩᱱ ᱧᱤᱫᱟᱹ᱾
ᱥᱟᱹᱜᱩᱱ ᱧᱤᱫᱟᱹ ᱟᱫᱚ ᱜᱚᱝᱠᱮ ᱟᱫᱚ ᱪᱮᱫ ᱞᱮᱠᱟ ᱢᱮᱱᱟᱜ ᱵᱤᱱᱟ ᱱᱤᱛᱚᱜ?
ᱦᱟ ᱱᱟᱯᱟᱭ ᱜᱮ ᱜᱚᱝᱠᱮ ᱢᱮᱱᱟᱜ ᱞᱤᱧᱟᱹ ᱦᱚᱜᱚᱭ ᱪᱟᱥ ᱠᱚ ᱨᱟᱠᱟᱵ ᱦᱩᱭᱱᱟ ᱟᱨᱠᱤ᱾ ᱟᱫᱚ ᱡᱟ ᱛᱟᱦᱮᱸ ᱠᱟᱱᱟ ᱵᱟᱹᱭᱦᱟᱹᱲ ᱜᱷᱩᱴᱩ ᱡᱚᱛᱚ ᱜᱮ ᱨᱟᱠᱟᱵ ᱦᱩᱭ ᱠᱟᱱᱟ ᱟᱫᱚ ᱠᱟᱹᱴᱤᱡ ᱱᱤᱡ ᱡᱟᱨᱞᱟ ᱧᱚᱜ ᱢᱮᱱᱟᱜ ᱞᱤᱧᱟᱹ ᱱᱤᱛᱚᱜ ᱫᱚ᱾
ᱦᱮᱸ ᱚᱲᱟᱜ ᱦᱚᱲ ᱦᱚᱸ ᱵᱷᱟᱜᱤ ᱜᱮ ᱢᱮᱱᱟᱜ ᱠᱚᱣᱟ ᱟᱨᱠᱤ᱾ ᱱᱟᱯᱟᱭ ᱛᱮᱜᱮ ᱟᱨᱠᱤ, ᱛᱟᱞᱦᱮ ᱟᱹᱵᱤᱱ ᱜᱮ ᱪᱮᱜ ᱞᱮᱠᱟ ᱢᱮᱱᱟᱜ ᱵᱤᱱᱟ ᱚᱲᱟᱜ ᱦᱚᱲ ᱪᱮᱜ ᱞᱮᱠᱟ ᱢᱮᱱᱟᱜ ᱠᱚᱣᱟ?
ᱟᱹᱞᱤᱧ ᱦᱚᱸ ᱱᱟᱯᱟᱭ ᱫᱚ ᱱᱟᱯᱟᱭ ᱜᱮᱭᱟᱞᱤᱧ ᱟᱫᱚ ᱢᱟᱱᱮ ᱚᱲᱟᱜ ᱦᱚᱲ ᱦᱚᱸ ᱚᱝᱠᱟ ᱜᱮ ᱢᱮᱱᱟᱜ ᱠᱚᱣᱟ ᱢᱤᱜ ᱵᱟᱨ ᱢᱟᱠᱚ ᱨᱩᱣᱟᱹᱜ ᱠᱟᱱ ᱜᱮᱭᱟ ᱟᱨᱠᱤ ᱦᱮᱸ᱾ ᱟᱫᱚ ᱱᱚᱣᱟ ᱡᱟᱹᱯᱩᱫ ᱨᱮᱦᱟᱸᱜ ᱫᱟᱜ ᱠᱚᱨᱮ ᱠᱚ ᱠᱟᱹᱢᱤ ᱵᱟᱲᱟ ᱟᱠᱟᱫᱟ ᱛᱚ᱾
ᱦᱮᱸ ᱦᱮᱸ᱾
ᱟᱱᱠᱟᱜᱮ ᱡᱷᱤᱯᱤᱨ ᱡᱷᱤᱯᱤᱨ ᱫᱟᱜ ᱠᱚᱨᱮ ᱢᱟ ᱧᱮᱞ ᱠᱮᱫᱟᱵᱤᱱ ᱡᱮ ᱮᱠᱥᱟ ᱜᱮ ᱫᱟᱜ ᱟᱵᱚᱱᱟᱭ, ᱟᱫᱚ ᱱᱚᱝᱠᱟ ᱜᱮ ᱚᱱᱟ ᱫᱟᱜ ᱠᱚᱨᱮ ᱵᱚᱱ ᱠᱟᱹᱢᱤ ᱵᱟᱲᱟ ᱠᱮᱫ ᱛᱮ ᱟᱫᱚ ᱢᱤᱫ ᱵᱟᱨ ᱦᱚᱲ ᱫᱚᱠᱚ ᱨᱩᱣᱟᱹᱜ ᱠᱟᱱᱟ ᱟᱨᱠᱤ᱾
ᱦᱮᱸ᱾
ᱚ ᱟᱫᱚ
ᱟᱫᱚ
ᱨᱩᱣᱟᱹ ᱠᱚᱫᱚ ᱦᱚᱸ ᱨᱩᱣᱟᱹ ᱠᱚᱦᱚᱸ ᱵᱷᱟᱜᱤ ᱜᱮᱭᱟ ᱥᱮᱨᱢᱟ ᱨᱮ ᱢᱤᱫ ᱫᱷᱟᱣ ᱨᱩᱣᱟᱹ ᱫᱚ ᱵᱷᱟᱜᱤ ᱜᱮᱭᱟ ᱵᱟᱝᱟᱢᱟ᱾ ᱠᱚ ᱞᱟᱹᱭ-ᱟ ᱛᱚ ᱦᱳᱭ᱾ ᱟᱫᱚ ᱡᱟᱭᱦᱳᱠ ᱡᱟᱦᱟᱸ ᱡᱟᱦᱟᱸ ᱛᱤᱱᱟᱹᱜ, ᱦᱮᱸ ᱞᱟᱹᱭ ᱵᱤᱱ᱾
ᱦᱮ ᱞᱟᱹᱭ ᱫᱟᱞᱤᱧ ᱦᱚᱜᱚᱭ ᱨᱩᱣᱟᱹ ᱦᱟᱹᱥᱩ ᱦᱩᱭᱩᱜ ᱠᱟᱱ ᱫᱚ᱾ ᱢᱟᱱᱮ ᱱᱮᱛᱟᱨ ᱫᱚ ᱟᱹᱰᱤ ᱜᱮ ᱦᱩᱭᱩᱜ-ᱟ ᱪᱮᱫᱟᱜ ᱥᱮ ᱟᱹᱰᱤ ᱦᱚᱲ ᱫᱟᱜ ᱛᱮᱠᱚ ᱞᱚᱦᱚᱫ ᱟᱠᱟᱱᱟ᱾ ᱟᱨ ᱵᱤᱵᱷᱤᱱᱚ ᱨᱚᱠᱚᱢ ᱛᱮᱭᱟᱨᱮ ᱨᱩᱣᱟᱹ ᱦᱟᱥᱩ ᱫᱚ ᱦᱩᱭᱩᱜ ᱜᱮᱭᱟ, ᱵᱟᱝ ᱫᱚ ᱵᱟᱝ, ᱠᱤᱱᱛᱩ ᱟᱵᱚ ᱫᱚ ᱢᱟᱱᱮ ᱟᱵᱚᱣᱟᱜ ᱥᱚᱢᱟᱡᱽ ᱟᱨᱠᱤ ᱱᱮᱛᱟᱨ ᱠᱟᱹᱴᱤᱡ ᱠᱚ ᱥᱚᱪᱮᱛᱚᱱ ᱠᱟᱱᱟ᱾ ᱞᱟᱦᱟᱛᱮ ᱛᱮᱫᱚ ᱟᱹᱵᱤᱱ ᱡᱟᱦᱟᱱᱟᱜ ᱵᱤᱱ ᱨᱩᱣᱟᱹ ᱦᱟᱹᱥᱩᱜ ᱚᱱᱟᱫᱚ ᱰᱟᱠᱛᱟᱨ ᱥᱮᱫ ᱫᱚ ᱵᱟᱵᱤᱱ ᱪᱟᱞᱟᱜ-ᱟ, ᱟᱵᱚ ᱟᱵᱚᱣᱟᱜ ᱢᱤᱫᱴᱟᱝ ᱤᱭᱟᱹ ᱢᱮᱱᱟᱜᱼᱟ ᱥᱩᱱᱩᱢ ᱨᱮᱫ, ᱵᱩᱦᱩᱛ ᱨᱚᱠᱚᱢ ᱵᱚᱱ ᱪᱟᱞᱟᱜᱼᱟ, ᱦᱟᱱᱮ ᱦᱟᱸᱰᱮ ᱞᱮᱭᱟᱜ ᱦᱟᱱᱟᱭ ᱞᱮᱭᱟᱵᱤᱱᱟ ᱱᱚᱰᱮ ᱚᱱᱟᱭ ᱞᱮᱭᱟᱵᱤᱱᱟ, ᱦᱚᱜᱼᱚᱭ ᱱᱚᱝᱠᱟ ᱦᱩᱭᱩᱜᱼᱟ ᱾ ᱛᱚ ᱚᱱᱟ ᱠᱚᱫᱚ ᱱᱮᱛᱟᱨ ᱫᱚ ᱟᱹᱰᱤᱜᱟᱱ ᱢᱟᱱᱮ ᱵᱟᱠᱚ ᱧᱮᱞ ᱫᱟ ᱾ ᱥᱚᱡᱷᱮ ᱰᱟᱠᱛᱟᱨ ᱚᱲᱟᱜ ᱠᱚ ᱪᱟᱞᱟᱜ ᱠᱟᱱᱟ ᱾ ᱛᱚ ᱚᱱᱟᱫᱚ ᱢᱚᱴᱟᱢᱩᱴᱤ ᱟᱫᱚ ᱚᱱᱠᱟ ᱫᱚ ᱵᱟᱵᱚᱱ ᱠᱟᱹᱢᱤᱭᱟ ᱞᱟᱦᱟᱛᱮ ᱡᱟᱦᱟᱸᱭ ᱦᱟᱯᱲᱟᱢ ᱠᱚ ᱠᱟᱹᱢᱤᱭ ᱟᱠᱟᱫ ᱛᱟᱵᱚᱱᱟ ᱾ ᱥᱚᱡᱮ ᱫᱟᱠᱛᱟᱨ ᱚᱲᱟᱜ ᱥᱮᱫ ᱜᱮᱵᱚᱱ ᱞᱟᱦᱟᱜ ᱢᱟ ᱟᱨᱠᱤ ᱾
ᱦᱮᱸ ᱦᱮᱸ ᱮᱠ ᱮᱠᱵᱟᱨᱮ ᱵᱟᱨᱮ ᱟᱵᱤᱱ ᱡᱟᱦᱟᱸ ᱠᱟᱛᱷᱟ ᱵᱤᱱ ᱥᱟᱵ ᱨᱟᱠᱟᱵ ᱠᱮᱫᱟ ᱥᱮ ᱚᱱᱟ ᱟᱹᱞᱤᱧ ᱠᱟᱹᱪ ᱪᱩᱞᱤᱝ ᱞᱟᱹᱭ ᱥᱟᱱᱟᱭᱮᱜ ᱞᱤᱧᱟ ᱦᱮᱸ ᱚᱸᱰᱮ ᱟᱫᱚ ᱟᱹᱞᱤᱧ ᱧᱮᱞ ᱫᱟᱞᱤᱧ ᱱᱮᱛᱟᱨ ᱱᱮᱛᱟᱨ ᱡᱟᱦᱟᱸ ᱧᱮᱞᱚᱜ ᱠᱟᱱᱟ ᱥᱮ ᱱᱮᱛᱟᱨ ᱦᱚᱸ ᱚᱱᱟ ᱠᱚᱫᱚ ᱡᱟᱦᱟᱸ ᱵᱤᱱ ᱞᱟᱹᱭ ᱠᱮᱫᱟ ᱥᱮ ᱚᱱᱟ ᱠᱚᱫᱚ ᱮᱠᱵᱟᱨᱮ ᱡᱚᱛᱷᱟᱛ ᱠᱟᱛᱷᱟ ᱵᱤᱱ ᱞᱟᱹᱭ ᱦᱚᱪᱚ ᱟᱠᱟᱫᱟ ᱡᱮᱢᱚᱱ ᱱᱚᱝ ᱠᱟ ᱯᱟᱹᱦᱤᱞ ᱡᱟᱦᱟᱸ ᱦᱟᱯᱲᱟᱢ ᱠᱚᱠᱚ ᱠᱚᱨᱟᱣ ᱠᱟᱫᱟ ᱥᱮ ᱠᱚ ᱠᱟᱹᱢᱤ ᱞᱮᱜᱼᱟ ᱚᱱᱟ ᱠᱚᱫᱚ ᱡᱤᱥᱮ ᱱᱮᱛᱟᱨ ᱟᱫᱚ ᱵᱟᱠᱚ ᱠᱚᱨᱟᱣ ᱢᱟ ᱚᱱᱟ ᱴᱷᱤᱠ ᱜᱮᱵᱤᱱ ᱞᱟᱹᱭ ᱦᱚᱪᱚ ᱠᱟᱫᱟ ᱾ ᱟᱫᱚ ᱱᱚᱣᱟ ᱜᱮ ᱟᱨᱠᱤ ᱠᱟᱹᱡ ᱪᱩᱞᱩᱝ ᱞᱟᱹᱭ ᱥᱟᱱᱟᱭᱮᱫ ᱞᱤᱧᱟ ᱡᱮ ᱱᱮᱛᱟᱨ ᱢᱟ ᱧᱮᱞᱚᱜ ᱠᱟᱱᱟ ᱚᱝᱠᱟᱜᱮ ᱥᱮ ᱨᱩᱣᱟᱹ ᱦᱟᱹᱥᱩ ᱡᱟᱦᱟᱸᱭ ᱠᱚ ᱠᱟᱹᱡ ᱪᱩᱞᱩᱝ ᱟᱡᱟᱨ ᱵᱤᱢᱟᱨ ᱠᱚ ᱦᱩᱭ ᱟᱠᱚ ᱠᱟᱱᱟ ᱟᱫᱚ ᱩᱝᱠᱩ ᱪᱮᱫ ᱠᱚ ᱪᱤᱠᱟᱹᱭᱮᱫᱟ ᱩᱝᱠᱩ ᱚᱡᱷᱟ ᱥᱮ ᱩᱝᱠᱩ ᱦᱮᱸ ᱩᱝᱠᱩ ᱡᱟᱦᱟᱸ ᱚᱡᱷᱟᱯᱟᱹᱛᱤ ᱩᱝᱠᱩ ᱠᱚᱴᱷᱮᱱ ᱠᱚ ᱪᱟᱞᱟᱜ ᱠᱟᱱᱟ ᱾ ᱦᱮᱸ ᱪᱟᱞᱟᱣ ᱠᱟᱛᱮᱜ ᱥᱩᱱᱩᱢ ᱠᱚᱠᱚ ᱧᱮᱞ ᱦᱚᱪᱚᱭᱮᱫᱟ ᱡᱮ ᱱᱩᱭ ᱦᱚᱲ ᱫᱚ ᱪᱮᱫ ᱮ ᱪᱤᱠᱟᱹ ᱟᱠᱟᱱᱟᱭ ᱪᱮᱫ ᱛᱮ ᱪᱤᱠᱟᱹᱜ ᱠᱟᱱᱟᱭ ᱪᱮᱫ ᱛᱮ ᱚᱥᱩᱵᱤᱫᱟᱜ ᱠᱟᱱᱟᱭ? ᱟᱫᱚ ᱚᱸᱰᱮ ᱪᱤᱠᱟᱜ ᱠᱟᱱᱟ!
ᱦᱩᱸ ᱾
ᱟᱫᱚ ᱩᱱᱤ ᱢᱟ ᱚᱡᱷᱟ ᱠᱟᱱᱟ ᱡᱮᱦᱮᱛᱩ ᱟᱫᱚ ᱚ ᱡᱷᱟ ᱦᱟᱸᱜ ᱩᱱᱤ ᱫᱚ ᱡᱟᱦᱟᱱᱟᱜ ᱵᱟ ᱡᱟᱦᱱᱟᱜ ᱞᱟᱹᱭᱟᱵᱤᱱ ᱜᱮᱭᱟᱭ ᱦᱟᱸᱜ ᱦᱳᱭ ᱦᱳᱭ ᱾ ᱚᱱᱠᱟᱱᱟᱜ ᱟᱫᱚᱭ ᱞᱟᱹᱭᱟᱵᱤᱱ ᱠᱟᱱᱟ ᱡᱮ ᱱᱩᱭ ᱫᱚ ᱱᱚᱣᱟ ᱨᱳᱜᱽ ᱢᱮᱱᱟᱜ ᱛᱟᱭᱟ ᱥᱮ ᱱᱚᱝᱠᱟ ᱯᱷᱚᱞ ᱞᱟᱜᱟᱱᱤ ᱢᱮᱱᱟᱜᱼᱟ ᱾ ᱡᱟᱭᱦᱳᱠ ᱢᱤᱫᱴᱟᱝ ᱫᱚ ᱞᱟᱹᱭᱟᱵᱤᱱ ᱜᱮᱭᱟ ᱥᱮ ᱪᱮᱫ ᱦᱮᱸ ᱾ ᱟᱫᱚ ᱚᱝᱠᱟᱜᱮ ᱟᱫᱚ ᱡᱟᱭᱦᱳᱠ ᱴᱩᱠ ᱴᱟᱠ ᱵᱟᱝ ᱫᱚ ᱵᱟᱝ ᱡᱮ ᱮᱠᱵᱟᱨᱮ ᱵᱟᱠᱚ ᱵᱷᱟᱹᱜᱤᱭᱟ ᱚᱝᱠᱟ ᱫᱚ ᱵᱟᱝ ᱴᱩᱠ ᱴᱟᱠ ᱫᱚᱠᱚ ᱡᱟᱦᱟᱸ ᱚᱱᱟ ᱱᱚᱡᱚᱨ ᱥᱮ ᱦᱚᱭ ᱦᱤᱸᱥᱤᱫ ᱠᱚ ᱜᱤᱫᱽᱨᱟᱹ ᱯᱤᱫᱽᱨᱟᱹ ᱠᱚ ᱞᱟᱜᱟᱣ ᱠᱚᱣᱟ ᱚᱱᱟ ᱠᱚᱫᱚ ᱦᱟᱸᱜ ᱟᱸᱡᱚᱢ ᱵᱟᱲᱟ ᱠᱟᱫᱟᱞᱤᱧ ᱡᱮ ᱡᱷᱟᱲ ᱯᱷᱩᱸᱠ ᱛᱮᱜᱮ ᱦᱳᱭᱛᱳ ᱠᱚ ᱵᱮᱥᱚᱠ ᱜᱮᱭᱟ ᱾
ᱵᱮᱥᱚᱜ ᱜᱮᱭᱟ ᱦᱮᱸ, ᱦᱮᱸ ᱾
ᱡᱮᱢᱚᱱ ᱢᱤᱫᱴᱟᱝ ᱨᱩᱜᱤ ᱚᱝᱠᱟ ᱫᱩᱨᱵᱚᱞ ᱟᱠᱟᱱᱟᱭ ᱥᱮ ᱮ ᱢᱟᱱᱮ ᱢᱩ ᱪᱟᱹᱫ ᱚᱵᱚᱥᱛᱟ ᱨᱮᱠᱚ ᱤᱫᱤ ᱠᱟᱫᱮᱭᱟ ᱚᱝᱠᱟ ᱦᱚᱸ ᱢᱮᱱᱟᱜ ᱠᱚᱣᱟ ᱵᱩᱡᱷᱟᱹᱣ ᱠᱮᱫᱟ ᱵᱤᱱ ᱾ ᱦᱮᱸ ᱟᱫᱚ ᱩᱝᱠᱩ ᱫᱚ ᱪᱮᱫ ᱠᱚ ᱪᱤᱠᱟᱹᱭᱮᱫᱟ ᱦᱮᱸ ᱡᱮ ᱩᱱ ᱱᱚᱝᱠᱟ ᱚᱵᱚᱥᱛᱟ ᱢᱮᱱᱟᱜ ᱛᱟᱭᱟ ᱩ ᱫᱚ ᱟᱹᱰᱤ ᱥᱤᱨᱤᱭᱟᱥ ᱚᱵᱚᱥᱛᱟ ᱨᱮ ᱢᱮᱱᱟᱭᱟ ᱠᱤᱱᱛᱩ ᱩᱱᱠᱩ ᱫᱚᱠᱚ ᱪᱤᱠᱟᱹᱭᱮᱫᱟ? ᱩᱱᱠᱩ ᱫᱚ ᱚᱡᱷᱟ ᱴᱷᱮᱱ ᱠᱚ ᱪᱟᱞᱟᱜ ᱠᱟᱱᱟ ᱾ ᱚᱡᱷᱟ ᱴᱷᱮᱱ ᱠᱚ ᱧᱮᱞ ᱦᱚᱪᱚᱭᱮ ᱠᱟᱱᱟ ᱡᱮ ᱱᱩᱭ ᱚᱡᱷᱟ ᱪᱟᱞᱟᱣ ᱠᱟᱛᱮ ᱦᱟᱱᱮ ᱡᱚᱞ ᱴᱚᱞ ᱧᱮᱞ ᱠᱟᱛᱮᱫ ᱞᱟᱹᱭᱫᱟ ᱱᱩᱭᱫᱚ ᱱᱚᱝᱠᱟ ᱱᱚᱣᱟ ᱚᱵᱚᱥᱛᱟ ᱱᱚᱝᱠᱟ ᱢᱮᱭᱟ ᱚᱵᱚᱥᱛᱟ ᱟᱫᱚ ᱱᱚᱝᱠᱟ ᱚᱥᱩᱵᱤᱫᱟ ᱢᱮᱱᱟᱜ ᱛᱟᱭᱟ ᱾
ᱦᱩᱸ ᱾
ᱟᱫᱚ ᱟᱹᱞᱤᱧ ᱞᱤᱧ ᱞᱟᱹᱭᱟ ᱚᱱᱟ ᱠᱚᱫᱚ ᱮᱠᱪᱩᱭᱮᱞᱤ ᱟᱹᱞᱤᱧᱟᱜ ᱠᱟᱛᱷᱟ ᱛᱮᱫᱚ ᱦᱮᱸ ᱟᱹᱵᱤᱱᱟᱜ ᱠᱟᱛᱷᱟ ᱛᱮᱫᱚ ᱡᱮᱢᱚᱱ ᱮᱸᱜ ᱱᱚᱣᱟ ᱠᱚᱫᱚ ᱮᱠᱪᱩᱭᱮᱞᱤ ᱚᱱᱟ ᱚᱡᱷᱟ ᱯᱟᱹᱛᱤ ᱵᱟᱝ ᱠᱟᱛᱮᱜ ᱮᱢᱟᱱ ᱮᱢᱟᱱ ᱮᱢᱚᱱ ᱮᱢ ᱢᱮᱱᱮᱫ ᱰᱟᱠᱛᱟᱨ ᱮᱥᱯᱮᱥᱟᱞᱤᱴᱤ ᱮᱥᱯᱮᱥᱟᱞᱤᱴᱤ ᱰᱟᱠᱛᱟᱨ ᱠᱚ ᱩᱰᱩᱝ ᱠᱟᱱᱟ᱾ ᱵᱩᱡᱷᱟᱹᱣ ᱜᱮᱭᱟᱵᱤᱱ? ᱟᱨ ᱩᱱᱠᱩ ᱡᱟᱦᱟᱸ ᱱᱮᱛᱟᱨ ᱦᱮᱸ ᱱᱮᱛᱟᱨ ᱢᱟ ᱰᱤᱡᱤᱴᱮᱞ ᱡᱩᱜᱽ ᱠᱟᱱᱟ ᱥᱮ ᱟᱨ ᱡᱷᱚᱛᱚ ᱨᱚᱠᱚᱢ ᱡᱤᱱᱤᱥ ᱡᱚᱱᱛᱨᱚ ᱦᱚᱸᱠᱚ ᱩᱰᱩᱠ ᱟᱠᱟᱱᱟ᱾
ᱳᱸᱰᱳᱠ ᱠᱟᱫᱟ ᱦᱮᱸ᱾
ᱦᱮᱸ ᱚᱸᱰᱮ ᱪᱟᱞᱟᱣ ᱞᱮᱱᱠᱷᱟᱱ ᱰᱟᱠᱛᱟᱨ ᱞᱟᱭᱤᱱ ᱛᱮᱵᱤᱱ ᱪᱟᱞᱟᱜᱼᱟ᱾ ᱚᱸᱰᱮ ᱪᱟᱞᱟᱣ ᱞᱮᱱᱠᱷᱟᱱ ᱠᱚ ᱞᱟᱹᱭᱟᱵᱤᱱᱟ ᱱᱚᱣᱟ ᱠᱚᱨᱟᱣ ᱦᱩᱭᱩᱜᱼᱟ, ᱥᱮ ᱦᱟᱱᱟ ᱠᱚᱨᱟᱣ ᱦᱩᱭᱩᱜᱼᱟ᱾ ᱯᱚᱨᱟᱢᱚᱨᱥᱚ ᱵᱤᱱ ᱧᱟᱢᱟ, ᱦᱮᱸ ᱟᱫᱚ ᱚᱱᱠᱟᱜᱮ ᱦᱮᱸ ᱵᱷᱟᱜᱮ ᱞᱟᱭᱤᱱ ᱨᱮ ᱡᱩᱫᱤ ᱵᱤᱱ ᱛᱟᱲᱟᱢᱟ ᱚᱱᱟ ᱰᱟᱠᱛᱟᱨ ᱞᱟᱭᱤᱱ ᱨᱮ ᱡᱩᱫᱤ ᱵᱤᱱ ᱛᱟᱲᱟᱢᱟ ᱦᱚᱭᱛᱚ ᱨᱩᱜᱤ ᱦᱚᱸ ᱥᱩᱥᱛᱷᱚᱜ ᱛᱟᱵᱤᱱᱟ᱾ ᱟᱫᱚ, ᱦᱮᱸ᱾ ᱟᱫᱚ ᱱᱚᱝᱠᱟ ᱵᱟᱵᱚᱱ ᱠᱚᱨᱟᱣᱟ ᱡᱮ ᱢᱤᱫᱴᱟᱝ ᱦᱚᱲ ᱜᱚᱡᱩᱜ ᱠᱟᱱ ᱛᱟᱵᱚᱱᱟᱭ ᱦᱟᱱᱟ ᱱᱚᱣᱟ ᱫᱚᱵᱚᱱ ᱚᱡᱷᱟ ᱛᱮᱵᱚᱱ ᱯᱟᱸᱡᱟ ᱯᱟᱸᱡᱟ ᱥᱮ ᱯᱟᱸᱡᱟ ᱯᱟᱸᱡᱟ ᱛᱮᱵᱚᱱ ᱪᱟᱞᱟᱜᱼᱟ ᱩᱱᱠᱩᱣᱟᱜ ᱛᱟᱭᱱᱚᱢ ᱨᱮ ᱴᱟᱭᱤᱢ ᱞᱚᱥ ᱠᱟᱛᱮ ᱠᱚᱱᱳ ᱞᱟᱵᱷ ᱵᱟᱱᱩᱜ ᱛᱟᱵᱚᱱᱟ᱾ ᱵᱡᱷᱟᱹᱣ ᱠᱮᱫ ᱟᱹᱵᱤᱱ?
ᱵᱟᱝ ᱵᱟᱝ ᱮᱠᱫᱚᱢ ᱵᱟᱝ᱾ ᱚᱱᱟ ᱠᱚᱫᱚ, ᱟᱫᱚ ᱥᱚᱢᱟᱡᱽ ᱨᱮ ᱚᱱᱟ ᱫᱚ ᱚᱠᱚᱭ ᱪᱮᱫ ᱵᱤᱱ ᱢᱮᱛᱟᱭᱟ᱾ ᱛᱚᱵᱮ ᱚᱱᱟ ᱠᱚᱫᱚ ᱟᱛᱳ ᱨᱮ ᱴᱩᱠ ᱴᱟᱠ ᱟᱞᱳᱪᱚᱱᱟ ᱫᱚᱨᱠᱟᱨ ᱟᱨᱠᱤ᱾ ᱢᱟᱱᱮ ᱡᱩᱫᱤ ᱞᱟᱹᱭᱟᱭ ᱟᱨᱠᱤ ᱡᱟᱦᱟᱸᱭ ᱱᱚᱣᱟ ᱚᱥᱩᱵᱤᱫᱷᱟ ᱦᱟᱱᱟ ᱚᱥᱩᱵᱤᱫᱷᱟ᱾ ᱟᱫᱚ ᱚᱱᱠᱟ ᱠᱟᱛᱮᱫ ᱜᱮ ᱢᱟᱱᱮ ᱰᱟᱠᱛᱟᱨ ᱯᱟᱹᱛᱤ ᱚᱱᱛᱮ ᱜᱮ ᱪᱟᱞᱟᱣ ᱜᱮ ᱵᱷᱟᱜᱮᱭᱟ ᱚᱱᱟ ᱥᱩᱱᱩᱢ ᱠᱚᱫᱚ᱾ ᱨᱮᱫ ᱫᱚ ᱟᱫᱚ ᱵᱟᱝ ᱵᱷᱟᱜᱮᱭᱟ ᱟᱨᱠᱤ᱾ ᱵᱩᱡ ᱠᱮᱫᱟᱵᱤᱱ?
ᱦᱮᱸ ᱟᱫᱚ ᱜᱚᱝᱠᱮ ᱟᱸᱡᱚᱢ ᱵᱤᱱ ᱟᱫᱚ ᱩᱱᱠᱩ ᱡᱮ ᱢᱟᱨᱟᱝ ᱢᱟᱨᱟᱝ ᱰᱟᱠᱛᱟᱨ ᱩᱱᱠᱩ ᱠᱚ ᱚᱞ ᱯᱟᱲᱦᱟᱣ ᱠᱟᱛᱮᱫ ᱠᱚ ᱰᱟᱠᱛᱟᱨ ᱠᱟᱱ ᱫᱚ ᱩᱱᱠᱩ ᱫᱚ ᱛᱟᱦᱚᱞᱮ ᱵᱮᱠᱟᱨ ᱠᱚ ᱰᱟᱠᱛᱟᱨ ᱠᱟᱱᱟ᱾ ᱟᱭᱮ ᱡᱟᱦᱟᱸᱭ ᱧᱮᱞᱮᱵᱤᱱ ᱚᱡᱷᱟ᱾ ᱩᱱᱤ ᱦᱚᱭᱛᱚ ᱯᱟᱲᱦᱟᱣ ᱠᱚᱫᱚ ᱪᱮᱫ ᱵᱟᱭ ᱵᱟᱲᱟᱭᱟ, ᱥᱮ ᱪᱮᱫ? ᱦᱮᱸ᱾
ᱵᱟᱝ ᱵᱟᱝ ᱦᱮᱸ᱾
ᱟᱫᱚ ᱦᱚᱭᱛᱚ ᱨᱟᱱ ᱢᱩᱨᱜᱟᱹᱱ ᱠᱚ ᱚᱱᱮ ᱵᱤᱨ ᱠᱚᱨᱮᱱᱟᱜ ᱡᱟᱦᱟᱸ ᱨᱮᱦᱮᱫ ᱛᱮ, ᱥᱮ ᱦᱳᱭ ᱡᱟᱭᱦᱳᱠ ᱡᱟᱦᱟᱱᱟᱜ ᱥᱟᱦᱟ ᱥᱟᱠᱟᱢ ᱨᱮᱦᱮᱫ ᱛᱮ ᱵᱮᱱᱟᱣᱟ ᱨᱟᱱ ᱚᱱᱟᱜᱮ ᱮᱢᱟ ᱵᱤᱱᱟᱭ, ᱟᱫᱚ ᱡᱟᱭᱦᱳᱠ ᱡᱟᱦᱟᱸ ᱛᱤᱱᱟᱹᱜ ᱜᱮ ᱠᱟᱨᱡᱚ ᱠᱚᱨᱤ ᱥᱮ ᱵᱟᱝ ᱠᱟᱨᱡᱚ ᱠᱚᱨᱤ ᱦᱟᱸᱜ ᱚᱱᱟ ᱫᱚ ᱦᱟᱸᱜ ᱮᱸ ᱵᱮᱵᱚᱦᱟᱨ ᱞᱮᱠᱷᱟᱱ ᱜᱮᱵᱤᱱ ᱵᱩᱡᱷᱟᱹᱣᱟ ᱦᱟᱜ᱾ ᱟᱫᱚ ᱩᱱ ᱛᱮᱫᱚ ᱟᱵᱤᱱᱤᱡ ᱨᱩᱜᱤ ᱫᱚ ᱦᱟᱸᱜ ᱞᱟᱸᱜᱟ ᱥᱮᱛᱩᱜᱼᱟᱭ᱾ ᱦᱮᱸᱥᱮ? ᱦᱮᱸ ᱟᱫᱚ ᱮᱢᱚᱱ ᱥᱚᱢᱚᱭ ᱨᱮᱵᱤᱱ ᱧᱟᱢᱟ ᱵᱩᱫᱽ ᱫᱷᱤ ᱡᱮ ᱱᱚᱣᱟ ᱠᱚᱨᱮ ᱪᱮᱫᱟᱜ ᱪᱚᱞᱤᱧ ᱦᱚᱨᱚ ᱵᱚᱨᱚᱭᱮᱱᱟ ᱚᱡᱷᱟᱯᱟᱹᱛᱤ ᱤᱭᱟᱹ ᱨᱮᱫᱚ, ᱛᱟᱭᱱᱚᱢ ᱨᱮ᱾ ᱡᱩᱫᱤ ᱞᱟᱦᱟ ᱨᱮᱜᱮ ᱡᱩᱫᱤ ᱰᱟᱠᱛᱟᱨ ᱚᱲᱟᱜ, ᱚᱲᱟᱜ ᱞᱤᱧ ᱤᱫᱤ ᱠᱮᱭᱟ ᱥᱮ ᱚᱱᱟ ᱯᱚᱨᱟᱢᱚᱨᱥᱚ ᱞᱤᱧ ᱪᱟᱞᱟᱣ ᱠᱚᱜᱼᱟ ᱱᱤᱛ - ᱛᱮ ᱦᱚᱭᱛᱚ ᱱᱩᱭ ᱨᱩᱜᱤ ᱫᱚ ᱵᱮᱥ ᱠᱚᱜᱼᱟᱭ᱾ ᱦᱮᱸ ᱚᱱᱠᱟ ᱮᱴᱟᱜ ᱚᱵᱚᱥᱛᱟ ᱛᱤᱸᱜᱩᱱᱟ ᱥᱚᱢᱚᱭ ᱫᱚ, ᱥᱮᱵᱤᱱ ᱮᱸ ᱩᱭᱦᱟᱹᱨᱟ ᱟᱨᱠᱤ᱾
ᱞᱟᱹᱭᱟ ᱚᱱᱟ᱾ ᱫᱚ ᱢᱟᱱᱮ ᱡᱟᱦᱟᱸᱭ ᱛᱟᱦᱟᱸᱭ ᱜᱮ ᱱᱮᱛᱟᱨ ᱫᱚᱭ ᱚᱡᱷᱟᱭ ᱦᱩᱭ ᱫᱟᱲᱮᱜ ᱠᱟᱱᱟ᱾ ᱟᱫᱚ ᱡᱟᱦᱟᱸᱭ ᱡᱟᱦᱟᱸᱭ ᱰᱟᱠᱛᱟᱨ ᱫᱚ ᱵᱟᱠᱚ ᱦᱩᱭ ᱫᱟᱲᱮᱭᱟᱜ ᱠᱟᱱᱟ, ᱟᱹᱵᱤᱱ ᱧᱮᱞ ᱵᱤᱱ᱾ ᱚᱡᱷᱟ ᱠᱚᱨᱛᱮ ᱜᱮᱞᱮ ᱟᱵᱤᱱ ᱫᱚ ᱠᱳᱱᱚ ᱡᱳᱜᱽᱜᱚᱛᱟ ᱫᱚ ᱵᱟᱝ ᱞᱟᱜᱟᱜᱼᱟ᱾ ᱟᱨ ᱢᱟᱥᱴᱟᱨ ᱰᱟᱠᱛᱟᱨ ᱦᱩᱭ ᱛᱮᱫᱚ ᱡᱳᱜᱜᱚᱛᱟ ᱦᱚᱸ ᱞᱟᱜᱟᱜᱼᱟ᱾ ᱟᱫᱚ ᱤᱱᱟᱹ ᱠᱷᱟᱹᱛᱤᱨ ᱟᱫᱚ ᱩᱱ -ᱠᱩ ᱫᱚ ᱡᱳᱜᱽᱜᱚᱛᱟ ᱡᱮᱦᱮᱛᱩ ᱵᱟᱝ ᱞᱟᱜ ᱠᱟᱱᱟ ᱟᱹᱵᱤᱱ ᱦᱚᱸ ᱚᱡᱷᱟ ᱫᱟᱲᱮᱭᱟᱜ ᱟᱵᱤᱱ᱾ ᱟᱹᱞᱤᱧ ᱦᱚᱸ ᱚᱡᱷᱟ ᱫᱟᱲᱮᱭᱟᱜᱼᱟ᱾ ᱱᱚᱜᱼᱚᱭ ᱱᱚᱝᱠᱟ ᱟᱨᱠᱤ ᱤᱱᱟᱹ ᱠᱷᱟᱹᱛᱤᱨ ᱢᱟᱱᱮ ᱩᱱᱠᱩ ᱫᱚ ᱢᱩᱠᱠᱩᱥᱩᱠᱠᱩ ᱦᱚᱲ ᱪᱷᱟᱲᱟ ᱚᱱᱟ ᱫᱚ ᱚᱡᱷᱟ ᱜᱤᱨᱤ ᱫᱚ ᱵᱟᱠᱚ ᱠᱟᱹᱢᱤᱭᱟ, ᱦᱚᱲ ᱮᱲᱮ ᱦᱚᱪᱚ ᱫᱷᱟᱱᱫᱟ ᱮᱲᱮ ᱫᱷᱟᱱᱫᱟ᱾ ᱛᱟᱪᱷᱟᱲᱟ ᱪᱮᱫ ᱦᱚᱸ ᱵᱟᱝ ᱟᱹᱨᱠᱤ, ᱟᱹᱞᱤᱧ ᱫᱚ ᱚᱱᱟ ᱠᱚᱫᱚ ᱵᱟᱹᱞᱤᱧ ᱯᱤᱛᱤᱭᱟᱹᱜ-ᱟ᱾ ᱛᱟᱨ ᱞᱤᱧ ᱯᱤᱛᱤᱭᱟᱹᱣᱟ ᱠᱚᱣᱟ, ᱚᱡᱷᱟ ᱢᱚᱡᱟ ᱫᱚ ᱟᱹᱞᱤᱧ ᱫᱚ ᱵᱟᱹᱞᱤᱧ ᱯᱤᱛᱤᱭᱟᱹᱣᱟ ᱠᱚᱣᱟ᱾ ᱦᱚᱸᱜ-ᱚᱭ ᱱᱚᱣᱟ ᱠᱚ, ᱥᱚᱢᱟᱡᱽ ᱥᱚᱪᱮᱛᱚᱱ ᱦᱩᱭᱩᱜ ᱛᱟᱵᱚᱱᱟ᱾ ᱟᱨ ᱟᱵᱚ ᱡᱟᱦᱟᱸᱭ ᱦᱮᱸ ᱜᱤᱫᱽᱨᱟᱹ ᱞᱮᱠᱟ ᱵᱩᱡᱷᱟᱹᱣ ᱠᱚ ᱦᱩᱭᱩᱜ-ᱟ, ᱟᱨ ᱟᱵᱚ ᱡᱮ ᱡᱟᱦᱟᱸᱭ ᱦᱚᱸᱜ-ᱚᱭ ᱱᱤᱛᱚᱜ ᱢᱟᱱᱮ ᱚᱞᱚᱜ ᱯᱟᱲᱦᱟᱜ ᱵᱚᱱ ᱥᱮᱬᱟᱜ ᱠᱟᱱᱟ, ᱜᱤᱫᱽᱨᱟᱹ ᱯᱤᱫᱽᱨᱟᱹ ᱠᱚ ᱦᱟᱨᱟᱜ ᱠᱟᱱ ᱛᱟᱵᱚᱱᱟ, ᱩᱱᱠᱩ ᱦᱚᱸ ᱚᱞᱚᱜ ᱯᱟᱲᱦᱟᱣ ᱥᱮᱬᱟ ᱠᱚ ᱦᱚᱪᱚ ᱠᱚ ᱦᱩᱭᱩᱜ-ᱟ, ᱯᱟᱹᱦᱤᱞ ᱡᱮᱢᱚᱱ ᱦᱟᱲᱟᱢ ᱵᱩᱲᱦᱤ ᱪᱮᱫ ᱠᱚ ᱩᱱᱠᱩ ᱫᱚ ᱚᱞᱚᱜ ᱯᱟᱲᱦᱟᱜ ᱵᱟᱠᱚ ᱵᱟᱲᱟᱭᱟ, ᱰᱟᱠᱛᱟᱨ ᱚᱲᱟᱜ ᱠᱚ ᱪᱟᱞᱟᱜ-ᱟ ᱨᱟᱱ ᱯᱷᱟᱱ ᱦᱚᱭᱛᱳ ᱠᱚ ᱚᱞᱟᱜ ᱠᱚᱣᱟ ᱱᱚᱣᱟ ᱫᱚ ᱥᱮᱛᱟᱜ ᱨᱮ ᱦᱟᱱᱟ ᱫᱚ ᱥᱮ ᱛᱟᱜ, ᱟᱹᱭᱩᱵ ᱨᱮ ᱫᱟᱠᱟ ᱡᱚᱢ ᱠᱟᱛᱮ, ᱵᱤᱵᱷᱤᱱᱱᱚ ᱨᱚᱠᱚᱢ ᱠᱚ ᱚᱞᱟ ᱛᱚ᱾ ᱟᱫᱚ ᱩᱱ ᱚᱱᱟ ᱠᱚᱫᱚ ᱩᱱᱫᱚ ᱦᱟᱹᱱᱤ ᱟᱨ ᱡᱟᱦᱟᱸᱭ ᱵᱟᱲᱟᱭᱟ ᱩᱱᱤ ᱴᱷᱮᱱ ᱠᱚ ᱫᱟᱹᱲ ᱤᱫᱤᱭᱮᱫ ᱛᱚ ᱤᱱᱟᱹ ᱠᱷᱟᱹᱛᱤᱨ ᱫᱟᱹᱲ ᱤᱫᱤ ᱠᱟᱛᱮᱫ ᱩᱱᱤ ᱞᱟᱹᱭᱟ ᱢᱟᱭ ᱛᱚᱵᱮ ᱵᱤᱱ ᱡᱚᱢᱟ, ᱟᱨ ᱵᱟᱠᱷᱟᱱ ᱫᱚ ᱚᱱᱠᱟ ᱦᱟᱱᱟ ᱱᱟᱣᱟ ᱢᱟᱱᱮ ᱟᱹᱭᱩᱵᱽ ᱨᱮᱱᱟᱜ ᱥᱮᱛᱟᱜ ᱵᱤᱱ ᱡᱚᱢᱟ, ᱥᱮᱛᱟᱜ ᱨᱮᱱᱟᱜ ᱟᱹᱭᱩᱵᱽ ᱵᱤᱱ ᱡᱚᱢᱟ᱾ ᱚᱱᱠᱟ ᱠᱟᱛᱮᱫ ᱨᱩᱣᱟᱹ ᱦᱟᱹᱥᱩ ᱦᱚᱸ ᱵᱟᱝ ᱵᱮᱥᱚᱜ-ᱟ᱾
ᱦᱳᱭ᱾
ᱦᱚᱸᱜ-ᱚᱭ ᱱᱚᱣᱟ ᱠᱚ ᱢᱟᱱᱮ ᱦᱚᱲ ᱴᱷᱮᱱ ᱥᱚᱪᱮᱛᱚᱱ ᱦᱚᱪᱚ ᱦᱩᱭᱩᱜ-ᱟ ᱜᱤᱫᱽᱨᱟᱹ ᱯᱤᱫᱽᱨᱟᱹ ᱡᱚᱛᱷᱟᱛ ᱢᱟᱱᱮ ᱥᱠᱩᱞ ᱠᱚ ᱠᱩᱞ ᱠᱚ ᱦᱳᱭᱳᱜ-ᱟ, ᱥᱤᱠᱠᱷᱟ ᱵᱮᱵᱚᱥᱛᱷᱟ ᱞᱟᱦᱟ ᱛᱮᱢᱟ ᱠᱷᱟᱨᱟᱯ ᱛᱟᱦᱮᱸ ᱠᱟᱱᱟ, ᱟᱫᱚ ᱥᱚᱨᱠᱟᱨ ᱠᱚ ᱦᱮᱡ ᱠᱟᱱ ᱛᱟᱵᱚᱱᱟ ᱱᱟᱣᱟ ᱱᱟᱣᱟ, ᱪᱮᱫ ᱞᱮᱠᱟ ᱵᱮᱵᱚᱥ ᱛᱷᱟ ᱦᱩᱭᱩᱜ ᱠᱟᱱᱟ ᱦᱟᱸᱜ ᱠᱷᱟᱱ ᱚᱱᱟᱜᱮ ᱧᱮᱞ ᱨᱮᱱᱟᱜ ᱵᱤᱥᱚᱭ, ᱦᱩᱸ᱾
ᱵᱟᱝ ᱜᱚᱝᱠᱮ ᱟᱫᱚ ᱚᱱᱟ ᱯᱟᱴ, ᱦᱮᱸ ᱦᱮᱸ, ᱟᱫᱚ ᱜᱚᱝᱠᱮ ᱯᱟᱲᱦᱟᱣ ᱠᱚᱫᱚ ᱦᱟᱸᱜ, ᱡᱟᱦᱟᱸ ᱥᱤᱠᱠᱷᱟ ᱵᱮᱵᱚᱥᱛᱷᱟ ᱫᱚ ᱴᱷᱤᱠ ᱫᱚ ᱴᱷᱤᱠᱚᱜ ᱠᱟᱱᱟ ᱱᱮᱛᱟᱨ, ᱯᱟᱹᱦᱤᱞ ᱡᱟᱦᱟᱸ ᱞᱮᱠᱟ ᱛᱟᱦᱮᱸ ᱠᱟᱱᱟ ᱚᱝᱠᱟ ᱫᱚ ᱵᱟᱹᱱᱩᱜ-ᱟ ᱱᱤ ᱛᱟᱨ ᱫᱚ ᱟᱹᱰᱤᱴᱟᱜ ᱜᱮ ᱱᱟᱯᱟᱭ ᱧᱚᱜ ᱠᱟᱱᱟ ᱦᱮᱸ ᱥᱮ᱾ ᱟᱫᱚ, ᱱᱚᱝᱠᱟ ᱜᱮ ᱟᱫᱚ ᱜᱤᱫᱽᱨᱟᱹ, ᱯᱤᱫᱽᱨᱟᱹ ᱫᱚ ᱦᱟᱸᱜ ᱱᱮᱛᱟᱨ ᱫᱚ ᱪᱤᱠᱟᱹᱜ ᱠᱟᱱᱟ ᱠᱚ᱾ ᱱᱮᱛᱟᱨ ᱜᱤᱫᱽᱨᱟᱹ ᱫᱚ ᱦᱟᱱᱮ‌ ᱦᱩᱰᱤᱧ ᱦᱩᱰᱤᱧ ᱠᱷᱚᱱ ᱜᱮ ᱧᱮᱞ ᱠᱚᱵᱤᱱ ᱥᱮ ᱯᱷᱳᱱ ᱠᱚᱠᱚ ᱩᱭᱩᱝ ᱵᱟᱲᱟᱭᱮᱫᱟ ᱵᱩᱡᱷᱟᱹᱣ ᱠᱮᱜ-ᱟ ᱵᱤᱱ, ᱦᱮᱸ, ᱥᱟᱨᱟ ᱫᱤᱱ ᱧᱮᱞ ᱠᱚᱵᱤᱱ ᱯᱷᱳᱱ ᱛᱮᱜᱮ ᱠᱚ ᱵᱮᱥᱛᱚ ᱠᱟᱱᱟ, ᱚᱠᱚᱭ ᱯᱷᱳᱱ ᱧᱮᱞ ᱨᱮ ᱵᱮᱥᱛᱚ, ᱚᱠᱚᱭ ᱜᱮᱢ ᱠᱷᱮᱞ ᱨᱮ ᱵᱮᱥᱛᱚ, ᱚᱠᱚᱭ ᱯᱷᱳᱱ ᱛᱷᱩ ᱛᱤ ᱨᱮ ᱵᱮᱥᱛᱚ ᱢᱮᱱᱟᱭᱟ, ᱵᱩᱡᱷᱟᱹᱣ ᱠᱮᱜ ᱟᱵᱤᱱ᱾ ᱱᱚᱣᱟ ᱠᱚ ᱜᱮ ᱠᱟᱹᱡ ᱪᱩᱞᱩᱝ ᱜᱚᱴᱟ ᱜᱮᱞᱤᱧ ᱧᱮᱞ ᱮᱫᱟ ᱟᱹᱞᱤᱧ ᱦᱚᱸ᱾ ᱟᱨ ᱱᱚᱝᱠᱟ ᱢᱤᱫᱴᱟᱝ ᱢᱮᱥᱮᱡ ᱟᱞᱤᱧ ᱩᱱᱠᱩ ᱜᱟᱨᱡᱮᱱ ᱠᱚᱴᱷᱮᱱ ᱡᱮ ᱱᱮᱛᱟᱨ ᱜᱤᱫᱽᱨᱟᱹ ᱠᱷᱚᱱ ᱜᱮ ᱱᱚᱣᱟ ᱠᱚᱫᱚ ᱯᱷᱳᱱ ᱴᱚᱱ ᱠᱚᱫᱚ ᱮᱢ ᱵᱟᱝ ᱮᱢ ᱩᱪᱤᱛ ᱠᱟᱱᱟ ᱪᱮᱫᱟᱜ ᱥᱮ, ᱚᱸᱰᱮ ᱫᱚ ᱜᱤᱫᱽᱨᱟᱹ ᱫᱚ ᱦᱟᱸᱜ ᱯᱟᱲᱦᱟᱣ ᱠᱚᱫᱚ ᱪᱤᱠᱟᱹᱛᱮ ᱪᱟᱞᱟᱜ-ᱟ, ᱩᱱᱤ ᱢᱟ ᱯᱷᱳᱱ ᱧᱮᱞ ᱨᱮ ᱵᱮᱥᱛᱚ ᱢᱮᱱᱟᱭᱟ᱾ ᱦᱮᱸ, ᱟᱫᱚ ᱪᱟᱞᱟᱜ ᱨᱮᱦᱚᱸ ᱦᱟᱸᱰᱮ ᱪᱮᱫ ᱩᱭᱦᱟᱹᱨ ᱠᱟᱜ-ᱟᱭ, ᱤᱧ ᱛᱤ ᱨᱤᱧ ᱪᱷᱩᱴᱤᱜ-ᱟ ᱤᱧ ᱪᱟᱞᱟᱣ ᱠᱟᱛᱮ ᱯᱷᱳᱱᱮᱧ ᱡᱚᱴᱮᱫᱟ, ᱦᱮᱸ᱾
ᱥᱠᱩᱞ ᱪᱟᱞᱟᱣ ᱨᱮᱦᱚᱸ ᱚᱱᱟᱭ ᱩᱭᱦᱟᱹᱨᱟ᱾
ᱦᱳᱭ᱾
ᱫᱟᱠᱟ ᱡᱚᱢ ᱥᱚᱢᱚᱭ ᱦᱚᱸᱭ ᱩᱭᱦᱟᱹᱨᱟ ᱦᱮᱸ,
ᱦᱳᱭ᱾
ᱟᱨ ᱱᱮᱛᱟᱨ ᱜᱤᱫᱽᱨᱟᱹ ᱦᱚᱸ ᱚᱱᱠᱟ ᱠᱚ ᱛᱮᱭᱟᱨᱚᱜ ᱠᱟᱱᱟ ᱵᱟᱝ ᱫᱚ ᱟᱵᱚ ᱦᱚᱸ ᱰᱤᱡᱤᱴᱮᱞ ᱡᱩᱜᱽ ᱥᱮ ᱪᱮᱫ ᱤᱱᱟᱹ ᱠᱷᱟᱹᱛᱤᱨ, ᱟᱹᱵᱤᱱ ᱧᱮᱞ ᱵᱤᱱ ᱡᱩᱜ ᱡᱩᱫᱤ ᱜᱤᱫᱽᱨᱟᱹᱭ ᱨᱟᱜᱟ ᱡᱩᱫᱤ ᱢᱳᱵᱟᱭᱤᱞ ᱵᱮᱱ ᱮᱢᱟ ᱟᱡ ᱦᱤᱧ ᱦᱚᱸᱭ ᱦᱤᱲᱤᱧ ᱮᱫᱟ᱾
ᱦᱳᱭ ᱦᱳᱭ ᱦᱳᱭ ᱮᱠ ᱵᱟᱨᱮ ᱮᱠ ᱵᱟᱨᱮ ᱨᱟᱭᱤᱴ᱾ ᱚᱝᱠᱟ ᱮᱠᱵᱟᱨᱮ ᱧᱮᱞᱚᱜ ᱠᱟᱱᱟ ᱜᱤᱫᱽᱨᱟᱹ ᱧᱮᱞᱮ ᱵᱤᱱ ᱟᱹᱵᱤᱱ ᱛᱚᱣᱟ ᱫᱟᱠᱟ ᱫᱟᱠᱟ ᱛᱚᱣᱟ ᱫᱟᱠᱟ ᱵᱟᱫ ᱠᱟᱛᱮ ᱧᱮᱞ ᱵᱤᱱ ᱡᱩᱫᱤ ᱵᱤᱱ ᱯᱷᱳᱱ ᱵᱤᱱ ᱴᱷᱤᱠ ᱤᱠᱟᱹᱛᱮ ᱜᱤᱫᱽᱨᱟᱹ ᱛᱷᱤᱨᱚᱜ ᱠᱟᱱᱟᱭ᱾
ᱦᱮᱸ ᱞᱟᱹᱭᱟᱭ ᱫᱟᱠ ᱠᱟ ᱵᱤᱱ ᱮᱢᱟ ᱫᱮᱭᱟ ᱵᱟᱹᱧ ᱡᱚᱢᱟ ᱟᱨᱚ ᱡᱩᱫᱤᱢ ᱵᱟᱹᱧ ᱡᱚᱢᱟ ᱟᱫᱚ ᱯᱷᱳᱱ ᱵᱤᱱ ᱮᱢᱟᱭᱟ ᱩᱱᱫᱚᱭ ᱡᱚᱢᱟ ᱠᱟ ᱦᱚᱸᱭ ᱡᱟᱢᱟ ᱯᱷᱳᱱ ᱦᱚᱣ ᱧᱮᱞᱟ ᱦᱮᱸ ᱦᱚᱸᱭ ᱱᱚᱝᱠᱟ ᱟᱨᱠᱤ᱾
ᱟᱫᱚ ᱚᱱᱠᱟ ᱜᱮ ᱧᱮᱞᱚᱜ ᱠᱟᱱᱟ ᱜᱚᱴᱟ ᱜᱮ ᱦᱮᱸ ᱱᱚᱝᱠᱟ ᱚᱱᱟ ᱮᱠᱵᱟᱨᱮ ᱥᱟᱹᱨᱤ ᱠᱟᱛᱷᱟ ᱵᱤᱱ ᱞᱟᱹᱭ ᱦᱚᱪᱚ ᱠᱟᱫᱟ᱾ ᱟᱫᱚ ᱚᱱᱟ ᱠᱚᱫᱚ ᱴᱷᱤᱠ ᱫᱚ ᱴᱷᱤᱠ ᱜᱮᱭᱟ ᱢᱟᱱᱮ ᱮᱠᱴᱩᱠ ᱴᱟᱠ ᱫᱚ ᱴᱷᱤᱠ ᱜᱮᱭᱟ ᱧᱮᱞ ᱵᱤᱱ ᱧᱮᱞ ᱢᱤᱱ ᱮᱢᱚᱱ ᱚᱵᱚᱥᱛᱷᱟ ᱨᱮ ᱱᱤᱛᱚᱜ ᱫᱚ ᱜᱤᱫᱽᱨᱟᱹ ᱡᱟᱦᱟᱸ ᱞᱮᱠᱟᱛᱮ, ᱢᱟᱱᱮ ᱩᱱᱤ ᱫᱚ ᱨᱟᱜ ᱵᱟᱲᱟᱭᱮᱫᱟᱭ ᱥᱮ ᱟᱹᱭᱤᱱ ᱵᱟᱲᱟᱭᱮᱫᱟ ᱩᱱ ᱫᱚ ᱡᱟᱦᱟᱸ ᱞᱮᱠᱟᱛᱮ ᱛᱷᱤᱨ ᱦᱚᱪᱚᱭ ᱦᱳᱭᱳᱜᱼᱟ ᱚᱱᱟ ᱫᱚ ᱴᱷᱤᱠ ᱜᱮᱭᱟ, ᱴᱩᱠ ᱴᱟᱠ ᱫᱚ ᱠᱤᱱᱛᱩ ᱮᱠᱵᱟᱨᱮ ᱚᱝ ᱠᱟ ᱵᱟᱹᱭ ᱵᱟᱹᱭᱛᱮ ᱡᱩᱫᱤᱧ ᱯᱟᱹᱨᱠᱟᱹᱣ ᱠᱮᱫᱮᱭᱟ ᱚᱱᱟ ᱫᱚ ᱠᱤᱱᱛᱩ ᱟᱨᱚᱴᱟᱜ ᱥᱮᱫ ᱪᱟᱞᱟᱜᱼᱟ᱾ ᱠᱷᱟᱨᱟᱯ ᱥᱮᱫ ᱦᱮᱸ ᱚᱱᱟᱜᱮ ᱵᱚᱛᱚᱨ ᱫᱚ᱾ ᱵᱟᱠᱷᱟᱱ ᱮᱴᱟᱜ ᱠᱤᱪᱷᱩ ᱛᱮ ᱪᱮᱫ ᱦᱚᱸ ᱵᱟᱝ ᱟᱫᱚ ᱜᱤᱫᱽᱨᱟᱹ ᱢᱤᱫᱵᱷᱟᱳ ᱳᱵᱷᱟᱥ ᱞᱮᱱ ᱠᱷᱟᱱ ᱩᱱᱤ ᱫᱚ ᱯᱷᱳᱱ ᱪᱷᱟᱲᱟ ᱟᱫᱚ ᱵᱟᱭ ᱛᱟᱦᱮᱸ ᱫᱟᱲᱮᱭᱟᱜᱼᱟ ᱠᱤᱱᱛᱩ᱾
ᱦᱮᱸ ᱟᱵᱚ ᱦᱚᱜᱼᱚᱭ,
ᱦᱮᱸ ᱜᱚᱝᱠᱮ ᱞᱟᱹᱭ ᱵᱤᱱ᱾
ᱦᱮᱞᱳ,
ᱦᱮᱸ ᱞᱟᱹᱭᱵᱤᱱ ᱞᱟᱹᱭ ᱵᱤᱱ,
ᱞᱟᱹᱭ ᱫᱟᱞᱤᱧ ᱦᱚᱸ-ᱚᱭ ᱡᱮ ᱢᱟᱱᱮ ᱟᱵᱚ ᱟᱨᱠᱤ,
ᱦᱳᱭ,
ᱛᱟᱠᱚ ᱦᱟᱨᱟ ᱵᱩᱨᱩᱜ ᱠᱟᱱ ᱛᱟᱵᱚᱱᱟ ᱢᱟᱱᱮ ᱡᱚᱠᱷᱚᱱ ᱦᱩᱰᱤᱧ ᱠᱷᱚᱱ᱾ ᱢᱟᱱᱮ ᱟᱸᱡᱞᱮ ᱠᱷᱚᱱ ᱡᱩᱫᱤ ᱟᱵᱚ ᱦᱚᱸ ᱚᱱᱠᱟ ᱡᱩᱫᱤ, ᱵᱚᱱ ᱵᱚᱛᱚᱨ ᱦᱚᱪᱚ ᱠᱚᱣᱟ, ᱦᱟᱹᱱᱤ ᱦᱟᱱᱛᱮ ᱵᱷᱩᱛ ᱦᱟᱹᱱᱤ ᱦᱟᱱᱛᱮ ᱦᱟᱹᱱᱤ ᱥᱮᱛᱟ ᱚᱱᱠᱟ ᱟᱨᱠᱤ ᱛᱟᱦᱞᱮ, ᱜᱤᱫᱽᱨᱟᱹ ᱫᱚ, ᱢᱟᱱᱮ ᱦᱩᱰᱤᱧ ᱠᱷᱚᱱᱜᱮ ᱩᱱᱤᱭᱟᱜ ᱵᱮᱨᱮᱱ ᱨᱮ ᱚᱱᱟ ᱞᱟᱹᱭ ᱞᱮᱠᱷᱟ ᱜᱮ ᱵᱚᱛᱚᱨᱚᱜ-ᱟᱭ ᱪᱩᱯᱩᱜ-ᱟᱭ᱾ ᱦᱮᱸ ᱥᱮ᱾ ᱛᱟᱦᱞᱮ ᱵᱮᱨᱮᱱ ᱨᱮ ᱡᱩᱫᱤ ᱚᱱᱟ ᱡᱤᱱᱤᱥ ᱵᱚᱱ ᱥᱟᱢᱵᱟᱣ ᱟᱭᱟ ᱦᱟᱹᱱᱤ ᱵᱷᱩᱛ ᱨᱮ ᱰᱟᱹᱱ ᱨᱮ, ᱛᱟᱦᱞᱮ ᱚᱱᱠᱟᱜᱮ ᱟᱵᱚ ᱦᱚᱸ ᱡᱚᱠᱷᱚᱱ ᱩᱱᱤ ᱦᱟᱨᱟᱜ ᱟᱭᱥᱮ ᱚᱱᱟ ᱚᱱᱟ ᱛᱜᱮ ᱛᱚᱞᱚᱜ ᱛᱟᱭᱟ ᱵᱚᱦᱚᱜ ᱠᱚ ᱛᱟᱦᱞᱮ ᱚᱱᱟ ᱠᱚᱦᱚᱸ, ᱢᱟᱱᱮ ᱢᱩᱴᱤ ᱜᱤᱫᱽᱨᱟᱹ ᱴᱷᱮᱱ ᱫᱚ ᱟᱞᱚᱵᱚᱱ ᱵᱚᱛᱚᱨ ᱦᱚᱪᱚ ᱠᱚᱢᱟ ᱥᱮᱥ ᱠᱟᱞ ᱩᱱᱤ ᱵᱚᱭᱮᱥ ᱦᱟᱲᱟᱢ ᱠᱟᱛᱮᱫ ᱩᱱᱤ ᱦᱚᱸ ᱨᱩᱣᱟᱹ ᱦᱟᱹᱥᱩ ᱞᱮᱠᱷᱟᱱ ᱚᱱᱠᱟᱜᱮ ᱯᱟᱸᱡᱟ ᱠᱚᱣᱟᱭ᱾ ᱵᱷᱩᱛ ᱰᱟᱹᱱ ᱜᱮ ᱯᱟᱡᱟ ᱠᱚᱼᱟᱭ ᱰᱟᱠᱛᱟᱨ ᱚᱲᱟᱜ ᱥᱮᱫ ᱫᱚ ᱵᱟᱭ ᱥᱚᱡᱷᱮᱭᱟ᱾ ᱦᱚᱜᱼᱚᱭ ᱱᱚᱣᱟ ᱠᱚᱦᱚᱸ ᱢᱟᱱᱮ ᱜᱤᱫᱽᱨᱟᱹ ᱯᱤᱫᱽᱨᱟᱹᱨ ᱨᱮ ᱟᱸᱡᱚᱢ ᱢᱟᱱᱮ ᱵᱟᱝ ᱴᱷᱤᱠᱟ ᱟᱨᱠᱤ᱾
ᱟᱪᱪᱷᱟ ᱟᱪᱪᱷᱟ ᱚᱱᱠᱟ ᱚᱱᱟ ᱠᱚᱫᱚ ᱢᱟᱱᱮ ᱞᱟᱹᱭ ᱵᱟᱝ ᱜᱟᱱᱚᱜᱼᱟ ᱟᱨᱠᱤ᱾
ᱦᱮᱸ ᱦᱮᱸ᱾
ᱟᱫᱚ ᱟᱨᱚ ᱟᱹᱰᱤ ᱨᱚᱠᱚᱢ ᱨᱚᱲ ᱢᱮᱱᱟᱜᱼᱟ ᱛᱚ᱾ ᱞᱟᱹᱭ ᱫᱤᱧ ᱚᱱᱟ ᱚᱱᱟ ᱠᱚᱫᱚ ᱵᱟᱝ ᱞᱟᱹᱭ ᱨᱮᱦᱚᱸ ᱜᱟᱱᱚᱜᱼᱟ ᱡᱮ ᱮᱴᱟᱜ ᱠᱤᱪᱷᱩ ᱡᱩᱫᱤ ᱵᱤᱱ ᱞᱟᱹᱭᱟᱭᱭᱟ ᱦᱟᱱᱮ ᱵᱟᱹᱵᱩ, ᱚᱪᱚᱜ ᱢᱮ ᱦᱟᱹᱲᱩᱭ ᱦᱤᱡᱩᱜ ᱠᱟᱱᱟᱭ ᱥᱟᱵ ᱤᱫᱤᱟᱢᱮᱭᱟᱭ ᱦᱮᱸ ᱚᱱᱠᱟᱱᱟᱜ ᱠᱚ ᱞᱟᱹᱭ ᱜᱮᱭᱟ ᱛᱚ᱾
ᱦᱮᱸ᱾
ᱟᱫᱚ ᱚᱱᱟ, ᱚᱱᱟ ᱠᱚᱫᱚ ᱵᱤᱱ ᱞᱟᱹᱭ ᱫᱟᱲᱮᱭᱟᱜᱼᱟ ᱡᱮ ᱦᱟᱬᱩ ᱦᱟᱬᱩᱭ ᱦᱤᱡᱩᱜ ᱠᱟᱱᱟ ᱦᱟᱹᱱᱤ ᱦᱟᱬᱩ᱾ ᱦᱮᱢ ᱤᱭᱟᱹ, ᱦᱟᱬᱩᱭ ᱦᱮᱢ ᱤᱫᱤ ᱢᱮᱭᱟᱭ ᱡᱟᱭᱦᱳᱠ ᱚᱝᱠᱟᱱᱟᱜ ᱠᱚᱫᱚ ᱴᱷᱤᱠ ᱜᱮᱭᱟ᱾ ᱟᱫᱚ ᱚᱱᱟ